ᱦᱮᱞᱳ
ᱦᱮᱞᱳ
ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ
ᱦᱳᱭ ᱦᱳᱭ
ᱞᱟᱹᱭᱮ ᱫᱟᱞᱤᱧ ᱨᱚᱲ ᱠᱚᱵᱤᱱ ᱟᱸᱡᱚᱢ ᱧᱟᱢᱮᱫ ᱛᱟᱹᱧᱟ
ᱟᱹᱰᱤ ᱨᱤᱞᱟᱹᱢᱟᱞᱟ ᱜᱮ ᱜᱚᱢᱠᱮ ᱟᱸᱡᱚᱢᱮᱜᱟ ᱨᱚᱲ ᱫᱚ
ᱟᱪᱪᱷᱟ ᱟᱪᱪᱷᱟ
ᱟᱹᱵᱤᱱ ᱜᱮ ᱪᱮᱠᱟ ᱵᱤᱱ ᱟᱸᱡᱚᱢᱮᱫᱼᱟ
ᱟᱹᱵᱤᱱᱟᱜ ᱦᱚᱸ ᱟᱹᱰᱤ ᱢᱚᱡᱽ ᱥᱟᱸᱦᱤᱡ ᱜᱮ ᱟᱸᱡᱚᱢᱚᱜ ᱠᱟᱱᱟ
ᱦᱳᱭ ᱦᱳᱭ ᱟᱨ ᱛᱟᱦᱚᱞᱮ ᱜᱚᱝᱠᱮ ᱞᱟᱹᱭ ᱪᱟᱥᱵᱟᱥ ᱫᱚ ᱛᱤᱱᱟᱹᱜ ᱥᱟᱸᱜᱤᱧ ᱜᱮᱭᱟ ᱥᱟᱹᱛ ᱵᱟᱲᱟᱭᱮᱫᱟ ᱯᱮ
ᱜᱚᱝᱠᱮ ᱪᱟᱥᱵᱟᱥ ᱫᱚ ᱱᱮᱜᱮ ᱞᱮ ᱮᱦᱚᱵ ᱟᱠᱟᱫᱟ ᱱᱮᱜᱮ ᱞᱮ ᱯᱟᱸᱪᱟᱴᱤ ᱜᱚᱫ ᱟᱠᱟᱜᱼᱟ ᱢᱮᱱᱠᱷᱟᱱ ᱟᱣᱨᱤ ᱢᱩᱪᱟᱹᱫ ᱟᱣᱨᱤᱞᱮ ᱯᱩᱨᱟᱹᱣ ᱫᱟᱲᱮᱭᱟᱜᱼᱟ ᱱᱤᱛ ᱦᱚᱸ
ᱦᱳᱭ ᱯᱩᱨᱟᱹᱜ ᱜᱮᱭᱟ ᱵᱷᱟᱛᱚᱨ ᱵᱚᱸᱜᱟ ᱛᱮ ᱵᱚᱱ ᱯᱩᱨᱟᱹᱣᱟ
ᱦᱳᱭ ᱦᱳᱭ ᱜᱚᱢᱠᱮ ᱟᱵᱚ ᱫᱚ ᱡᱟᱦᱟᱸ ᱞᱮᱠᱟ ᱫᱚᱵᱚᱱ ᱯᱩᱨᱟᱹᱣ ᱜᱮᱭᱟ ᱦᱟᱸᱜ
ᱦᱳᱭ ᱦᱳᱭ
ᱛᱟᱦᱚᱞᱮ ᱜᱚᱝᱠᱮ ᱟᱯᱮ ᱠᱚᱫᱚ ᱛᱤᱱᱟᱹᱜ ᱥᱟᱸᱜᱤᱧ ᱪᱟᱥᱵᱟᱥ ᱠᱚᱫᱚ
ᱟᱞᱮ ᱫᱚ ᱦᱟᱸᱜ ᱜᱚᱝᱠᱮ ᱯᱟᱸᱪᱟᱴᱤ ᱠᱚᱫᱚ ᱟᱹᱰᱤ ᱫᱤᱱ ᱨᱮᱜᱮ ᱦᱳᱭ ᱠᱟᱱᱟ ᱟᱫᱚ ᱚᱱᱠᱟ ᱞᱮᱠᱟ ᱛᱮ ᱡᱟᱦᱟᱸ ᱜᱷᱩᱴᱩ ᱥᱮᱱ ᱡᱟᱦᱟᱸ ᱫᱚ ᱵᱟᱹᱫᱽ ᱵᱚᱱ ᱢᱮᱛᱟᱜ ᱠᱟᱱᱟ ᱵᱟᱹᱫᱽ ᱫᱚ ᱦᱟᱸᱜ ᱟᱹᱣᱨᱤ ᱦᱟᱸᱜ ᱦᱩᱭᱩᱜᱼᱟ ᱟᱨᱠᱤ
ᱟᱪᱪᱷᱟ ᱢᱮᱱᱠᱷᱟᱱ ᱵᱟᱹᱫᱽ ᱫᱚ ᱟᱹᱣᱨᱤᱭᱜᱼᱟ ᱵᱟᱝ?
ᱦᱳᱭ ᱦᱳᱭ
ᱛᱟᱦᱟᱞᱮ ᱚᱱᱟ ᱫᱚ ᱟᱹᱣᱲᱤᱭᱟᱜᱼᱟ ᱪᱮᱫ ᱞᱮᱠᱟᱨᱮ ᱜᱚᱝᱠᱮ ᱫᱟᱜ ᱠᱚᱫᱚ ᱼᱼ ᱚᱱᱠᱟ ᱵᱟᱝ
ᱦᱳᱭ ᱫᱟᱜ ᱫᱟᱜ ᱨᱮᱱᱟᱜ ᱥᱚᱢᱚᱥᱥᱟ ᱠᱷᱟᱹᱛᱤᱨ ᱜᱮᱠᱚ ᱦᱟᱸᱜ ᱜᱚᱢᱠᱮ।
ᱟᱪᱪᱷᱟ ᱟᱪᱪᱷᱟ ᱛᱟᱦᱚᱞᱮ ᱜᱚᱝᱠᱮ ᱫᱟᱜ ᱨᱮᱭᱟᱜ ᱥᱚᱢᱚᱥᱥᱟ ᱵᱮᱱ ᱞᱟᱹᱭᱟ?
ᱦᱳᱭ
ᱢᱮᱱᱠᱷᱟᱱ ᱛᱟᱦᱟᱞᱮ ᱚᱱᱠᱟ ᱱᱟᱹᱭ ᱠᱚ ᱥᱮ ᱠᱮᱱᱮᱞ ᱠᱚᱫᱚ ᱜᱚᱝᱠᱮ ᱵᱟᱹᱱᱩᱜ ᱜᱮᱭᱟ ᱥᱮ ᱪᱮᱫ ᱪᱮᱫᱞᱮᱠᱟ?
ᱚᱱᱠᱟ ᱞᱮᱠᱟ ᱛᱮᱦᱚᱸ ᱠᱮᱱᱮᱞ ᱫᱚ ᱢᱮᱱᱟᱜ ᱫᱚ ᱢᱮᱱᱟᱜᱼᱟ ᱠᱤᱱᱛᱩ ᱟᱫᱚ ᱠᱮᱱᱮᱞ ᱫᱟᱜ ᱫᱚ ᱦᱟᱸᱜ ᱜᱚᱝᱠᱮ ᱚᱱᱠᱟ ᱨᱚᱠᱚᱢ ᱫᱚ ᱵᱟᱞᱮ ᱧᱟᱢᱟ ᱟᱫᱚ ᱦᱟᱱᱮ ᱠᱟᱹᱴᱤᱡ ᱠᱮᱱᱮᱞ ᱥᱮ ᱾
ᱟᱫᱚ ᱢᱟᱱᱮ ᱫᱟᱜ ᱟᱲᱟᱜ ᱛᱮ ᱟᱫᱚ ᱪᱮᱛᱟᱱ ᱥᱮᱫ ᱨᱮ ᱱᱷᱟᱜ ᱠᱚ ᱼᱼ ᱥᱮ ᱟᱠᱚ ᱠᱚ ᱟᱠᱚ ᱠᱚ ᱟᱴᱚᱠᱟ ᱟᱨ ᱚᱱᱛᱮ ᱵᱟᱝᱠᱚ ᱨᱚᱦᱚᱭ ᱥᱟᱹᱛ ᱞᱮᱠᱷᱟᱱ ᱦᱟᱸᱜ ᱵᱟᱝ ᱵᱮᱱ ᱧᱟᱢᱟ ᱦᱟᱸᱜ ᱟᱫᱚ ᱚᱱᱠᱟ ᱞᱮᱠᱟᱛᱮ ᱼᱼ ᱡᱚᱠᱷᱚᱱ ᱩᱱᱠᱩ ᱪᱮᱛᱟᱱ ᱨᱮᱱ ᱦᱚᱲ ᱠᱚ ᱟᱲᱟᱜᱟ ᱪᱮᱛᱟᱱ ᱥᱮᱫ ᱨᱮᱱ ᱤᱱᱟᱹ ᱛᱮᱫᱚ ᱦᱟᱸᱜ ᱦᱟᱸᱰᱮ ᱼᱼ ᱯᱷᱳᱱ ᱠᱚ ᱵᱚᱱᱫᱚᱭᱟ ᱰᱮᱢ ᱠᱷᱚᱱ ᱾
ᱟᱪᱪᱷᱟ ᱪᱪᱪᱷᱟ ᱪᱷᱟ ᱪᱷᱟ ᱛᱟᱦᱚᱞᱮ ᱚᱱᱠᱟ ᱢᱤᱱᱤ ᱠᱚᱨᱮᱱᱟᱜ ᱵᱮᱵᱚᱥᱛᱷᱟ ᱫᱚ ᱵᱟᱹᱱᱩᱜ ᱛᱟᱵᱚᱱ ᱜᱮᱭᱟ?
ᱵᱟ ᱵᱟᱝ ᱵᱟᱹᱱᱩᱜ ᱟᱠᱟᱫᱟ ᱱ ᱫᱚ ᱚᱱᱟ ᱠᱮᱱᱮᱞ ᱢᱤᱫᱴᱮᱡ ᱢᱮᱱᱟᱜ ᱟᱠᱟᱫᱟ ᱛᱚ ᱠᱮᱱᱮᱞ ᱨᱮᱱᱟᱜ ᱫᱚ ᱚᱱᱮ ᱚᱱᱠᱟ।
ᱟᱪᱪᱷᱟ ᱛᱟᱦᱚᱞᱮ ᱜᱚᱝᱠᱮ ᱡᱚᱠᱷᱚᱱ ᱪᱟᱥ ᱵᱟᱟᱥ ᱫᱤᱭᱮᱞᱟᱝ ᱜᱟᱞᱢᱟᱨᱟᱣᱮᱫ ᱜᱮᱭᱟ᱾
ᱦᱸ ᱦᱩᱸ
ᱛᱟᱦᱟᱞᱮ ᱜᱚᱝᱠᱮ ᱨᱚᱦᱚᱭ ᱠᱚᱫᱚ ᱥᱮᱨᱢᱟ ᱨᱮ ᱛᱤᱱᱟᱹᱜ ᱫᱷᱟᱣ?
ᱜᱚᱢᱠᱮ ᱨᱚᱦᱚᱭ ᱜᱚᱫᱚᱜᱼᱟ ᱥᱮᱨᱢᱟ ᱨᱮᱫᱚ ᱦᱟᱸᱜ ᱟᱞᱮ ᱫᱚ ᱼᱼ ᱚᱸᱻ ᱱᱚᱝᱠᱟ ᱞᱮᱠᱟ ᱛᱮᱫᱚ ᱦᱩᱲᱩ ᱫᱚᱦᱟᱸᱜ ᱵᱟᱨ ᱫᱷᱟᱣ ᱞᱮ ᱨᱚᱦᱚᱭᱟ। ᱵᱟᱨ ᱫᱷᱟᱣ ᱫᱚ ᱱᱚᱝᱠᱟ ᱨᱮᱞᱮ ᱨᱚᱦᱚᱭᱟ ᱡᱩᱫᱤ ᱥᱮᱨᱢᱟ ᱡᱟᱹᱲᱤ ᱵᱮᱥ ᱦᱩᱭᱩᱜᱼᱟ। ᱟᱥᱟᱲ ᱵᱚᱸᱜᱟ ᱡᱟᱦᱟᱸ ᱱᱚᱣᱟᱴᱟᱜ ᱥᱤᱡᱤᱱ᱾
ᱦᱳᱭ ᱦᱳᱭ
ᱛᱟᱦᱞᱮ ᱚᱱᱠᱟᱮᱠᱟ ᱠᱷᱟᱱ ᱵᱟᱨ ᱫᱷᱟᱣ ᱦᱚᱸ ᱞᱮ ᱨᱚᱦᱚᱭᱟ ᱟᱨ ᱼᱼ ᱵᱟᱝᱠᱟᱱᱡ ᱫᱚ ᱵᱟᱝ ᱦᱩᱭᱩᱜᱼᱟ ᱵᱟᱨ ᱫᱷᱟᱣ ᱫᱚ ᱦᱟᱸᱜ।
ᱟᱪᱪᱷᱟ ᱢᱮᱱᱠᱷᱟᱱ ᱚᱱᱟ ᱫᱟᱜ ᱡᱟᱹᱲᱤ ᱵᱷᱚᱨᱥᱟ ᱜᱮ ᱵᱟᱝ ᱪᱮ?
ᱦᱳᱭ ᱚᱱᱟ ᱦᱚᱸ ᱫᱟᱜ ᱡᱟᱹᱲᱤ ᱵᱷᱚᱨᱥᱟ ᱜᱮ᱾ ᱟᱫᱚ ᱚᱱᱠᱟ ᱞᱮᱠᱟᱛᱮ ᱧᱮᱞ ᱟᱠᱟᱱᱟ ᱼᱼ ᱡᱟᱣ ᱥᱮᱨᱢᱟ ᱜᱮ ᱢᱟᱱᱮ ᱫᱷᱚᱨᱚᱱ ᱦᱩᱲᱩ ᱫᱚ ᱼᱼ ᱚᱱᱠᱟ ᱞᱮᱠᱟ ᱫᱚ ᱵᱟᱝ ᱦᱩᱭᱩᱜᱼᱟ᱾ ᱠᱟᱨᱚᱱ ᱫᱚ ᱫᱟᱜ ᱱᱷᱟᱜ ᱴᱷᱤᱠ ᱴᱷᱟᱠ ᱵᱟᱟᱹᱵᱤᱱ ᱮᱢ ᱫᱟᱲᱮᱭᱟᱜ ᱠᱷᱟᱱ ᱫᱚ ᱦᱟᱸᱜ ᱼᱼ ᱵᱟᱝ ᱦᱩᱭᱩᱜᱼᱟ ᱥᱮ।
ᱦᱳᱭ ᱦᱳᱭ ᱦᱳᱭ ᱥᱚᱴ ᱠᱟᱜᱼᱟ ᱢᱮᱱᱠᱷᱟᱱ।
ᱦᱳᱭ ᱦᱳᱭ ᱚᱱᱟ ᱫᱚ ᱨᱚᱦᱚᱭ ᱜᱤᱲᱤ ᱡᱟ ᱱᱚᱜᱼ ᱚᱝᱠᱟ। ᱵᱩᱥᱩᱵ ᱦᱩᱲᱩ ᱡᱟᱜᱮ ᱦᱩᱭᱩᱜᱼᱟ ᱰᱟᱝᱨᱤ ᱠᱚ ᱡᱚᱢ ᱵᱟᱲᱟᱭᱟ ᱱᱚᱜ ᱚᱝᱠᱟ ᱛᱮ ᱨᱚᱦᱚᱭ ᱟᱨᱠᱤ।
ᱟᱪᱪᱷᱟ ᱡᱟᱦᱟᱸ ᱛᱤᱱᱟᱹᱜ ᱩᱰᱤᱡ ᱜᱮ ᱦᱩᱭᱩᱜᱼᱟ ᱵᱟᱝ ᱪᱮ?
ᱦᱩᱸ ᱦᱩᱸ ᱦᱩᱸ ᱥᱤᱢ ᱠᱚ ᱦᱚᱸ ᱠᱚ ᱡᱚᱢᱟ ᱱᱚᱣᱟ ᱞᱟᱹᱭᱛᱮ।
ᱦᱳᱭ ᱦᱳᱭ
ᱟᱪᱪᱷᱟ ᱛᱟᱦᱚᱞᱮ ᱜᱚᱝᱠᱮ ᱚᱱᱠᱟ ᱦᱩᱲᱩ ᱪᱟᱣᱞᱮ ᱠᱚ ᱵᱟᱫ ᱼᱼ ᱠᱟᱛᱮᱫ ᱟᱨᱚ ᱡᱟᱦᱟᱱᱟᱜ ᱚᱱᱠᱟ ᱪᱟᱥᱵᱟᱥ ᱥᱮ ᱪᱮᱫ ᱞᱮᱠᱟ ᱵᱟᱝᱜᱮ?
ᱠᱚ ᱵᱟᱫ ᱠᱟᱛᱮ ᱫᱚ ᱡᱟᱦᱟᱸ ᱫᱚ ᱥᱮᱨᱢᱟ ᱫᱟᱜ ᱛᱮ ᱦᱩᱭᱩᱜᱼᱟ᱾ ᱚᱱᱟ ᱫᱟᱹᱞ ᱠᱚᱜᱮ ᱡᱟᱦᱟᱸ ᱫᱚ ᱢᱩᱠ ᱢᱩᱠ ᱛᱟᱯᱚᱨᱮ ᱦᱚᱲᱮᱡ। ᱚᱱᱟ ᱠᱚᱜᱮ ᱦᱟᱸᱜ ᱞᱮ ᱨᱚᱦᱚᱭᱟ ᱟᱨᱠᱤ। ᱥᱤᱛᱩᱝ ᱫᱤᱱ ᱱᱷᱟᱜ ᱟᱨᱠᱤ। ᱱᱚᱣᱟ ᱫᱚ ᱟᱫᱚ ᱱᱚᱣᱟ ᱢᱟᱛᱚ ᱵᱟᱭ ᱞᱟᱜᱟᱜ ᱠᱟᱱᱟ ᱚᱱᱠᱟ ᱨᱚᱠᱚᱢ ᱫᱟᱜ ᱫᱚ।
ᱦᱳᱭ ᱦᱳᱭ ᱦᱳᱭ ᱜᱚᱢᱠᱮ ᱪᱮᱫ ᱵᱤᱱ ᱞᱟᱹᱭᱟ ᱟᱞᱮ ᱢᱟ ᱱᱟᱢᱟᱞ ᱫᱤᱥᱚᱢ
ᱚ ᱟᱪᱪᱷᱟ
ᱢᱮᱱᱠᱷᱟᱱ ᱚᱱᱠᱟ ᱫᱟᱜ ᱠᱚᱨᱮᱱᱟᱜ ᱚᱥᱩᱵᱤᱫᱟ ᱠᱚᱫᱚ ᱜᱚᱝᱠᱮ ᱵᱟᱹᱱᱩᱜ ᱛᱟᱞᱮ ᱜᱮᱭᱟ
ᱚ ᱟᱪᱪᱷᱟ ᱟᱪᱪᱷᱟ ᱛᱟᱦᱚᱞᱮ ᱟᱯᱮᱫᱚ ᱦᱳᱭ ᱦᱳᱭ ᱢᱟ ᱞᱟᱹᱭᱵᱤᱱ ᱾
ᱢᱮᱱᱠᱷᱟᱱ ᱚᱱᱠᱟ ᱢᱤᱱᱤ ᱠᱚᱦᱚᱸ ᱢᱮᱱᱟᱜ ᱛᱟᱞᱮ ᱜᱮᱭᱟ ᱥᱮ ᱪᱮᱜ ᱞᱮᱠᱟ ᱚᱱᱟ ᱠᱚᱫᱚ ᱫᱟᱜ ᱠᱚᱨᱮᱱᱟᱜ ᱫᱚ ᱜᱚᱢᱠᱮ ᱚᱱᱠᱟ ᱟᱹᱱᱟᱹᱴ ᱠᱚᱫᱚ ᱵᱟᱹᱱᱩᱜ ᱛᱟᱞᱮ ᱜᱮᱭᱟ ᱾
ᱵᱟᱹᱱᱩᱜ ᱠᱟᱫᱟ ᱵᱟᱝ ᱾
ᱵᱟᱝᱟ ᱵᱟᱝᱟ ᱵᱟᱝᱟ
ᱟᱹᱰᱤ ᱱᱟᱯᱟᱭ
ᱟᱪᱪᱷᱟ ᱢᱮᱱᱠᱷᱟᱱ ᱟᱞᱮ ᱥᱮᱱ ᱫᱚ ᱜᱚᱝᱠᱮ ᱟᱝᱠᱟ ᱪᱟᱥ ᱠᱚᱫᱚ ᱟᱹᱰᱤ ᱡᱟᱹᱥᱛᱤ ᱧᱚᱜ ᱜᱮᱛᱚ ᱢᱮᱱᱠᱷᱟᱱ ᱧᱮᱞ ᱵᱤᱱ ᱦᱩᱲᱩ ᱥᱚᱢᱚᱭ ᱦᱩᱲᱩ ᱟᱨᱚ ᱠᱷᱚᱥᱞᱟ ᱠᱚ ᱯᱟᱴ ᱠᱚ ᱟᱨᱚ ᱡᱟᱦᱟᱸᱭ ᱠᱚᱫᱚ ᱟᱨᱚ ᱵᱟᱫᱟᱢ ᱠᱚᱠᱚ ᱤᱭᱟᱹᱭᱟ ᱢᱮᱱᱠᱷᱟᱱ ᱟᱞᱮᱥᱮᱱ ᱫᱚ ᱪᱟᱥ ᱠᱚᱨᱮᱱᱟᱜ ᱫᱚ ᱚᱱᱠᱟ ᱪᱟᱥ ᱫᱚ ᱜᱚᱝᱠᱮ ᱵᱷᱟᱜᱤ ᱜᱮ ᱢᱮᱱᱟᱜᱼᱟ ᱛᱚ
ᱚ ᱟᱪᱪᱷᱟ ᱟᱪᱪᱷᱟ ᱟᱹᱰᱤ ᱱᱟᱯᱟᱭ
ᱦᱳᱭ ᱦᱳᱭ
ᱥᱚᱢᱟᱱ ᱜᱮᱭᱟ ᱥᱮ ᱚᱛ ᱠᱚᱦᱚᱸ
ᱦᱳᱭ ᱦᱳᱭ ᱟᱫᱚ ᱢᱮᱱᱠᱷᱟᱱ ᱡᱩᱫᱤᱧ ᱞᱤᱧ ᱞᱟᱹᱭᱟ ᱚᱱᱮ ᱡᱚᱠᱷᱚᱱ ᱡᱩᱚᱫᱤ ᱥᱟᱵ ᱠᱟᱜ ᱵᱤᱱ ᱚᱱᱠᱟ ᱦᱩᱲᱩ ᱠᱚ ᱵᱤᱞᱤ ᱦᱮᱡ ᱟᱠᱟᱱᱟ ᱥᱮ ᱪᱮᱜ ᱞᱮᱠᱟ ᱟᱫᱚ ᱢᱮᱱᱠᱷᱟᱱ ᱩᱱ ᱡᱚᱠᱷᱚᱱ ᱡᱩᱫᱤ ᱟᱫᱚ ᱡᱟᱹᱥᱛᱤ ᱥᱟᱺᱦᱤᱡᱼᱮ ᱫᱟᱜ ᱟᱞᱮᱭᱟ ᱥᱮ ᱟᱫᱚ ᱢᱮᱱᱠᱷᱟᱱ ᱩᱱ ᱡᱚᱠᱷᱚᱡ ᱫᱚ ᱜᱚᱢᱠᱮ ᱟᱫᱚ ᱡᱚᱛᱚ ᱪᱟᱵᱟᱜᱼᱟ ᱪᱟᱵᱟᱜᱼᱟ ᱢᱮᱱ ᱞᱮᱠᱟ ᱛᱮᱫᱚ ᱦᱳᱭ ᱜᱚᱝᱠᱮ ᱰᱩᱵᱩᱡ ᱪᱟᱵᱟᱜᱼᱟ ᱢᱮᱱᱠᱷᱟᱱ ᱪᱮᱫ ᱞᱤᱧ ᱞᱟᱹᱭᱟ ᱟᱫᱚ ᱚᱱᱟ ᱠᱚᱫᱚ ᱢᱟᱱᱮ ᱥᱚᱢᱟᱱ ᱜᱮᱭᱟ ᱥᱮ ᱜᱚᱴᱟ ᱜᱮ
ᱦᱳᱭ ᱦᱳᱭ
ᱦᱳᱭ ᱟᱫᱚ ᱢᱮᱱᱠᱷᱟᱱ ᱫᱚᱫᱚ ᱚᱱᱠᱟ ᱫᱟᱜ ᱩᱰᱩᱠ ᱠᱚᱨᱮᱱᱟᱜ ᱡᱟᱭᱜᱟ ᱠᱚᱫᱚ ᱵᱟᱭ ᱧᱟᱢᱟᱭ ᱛᱚ
ᱵᱟᱭ ᱧᱟᱢᱟ ᱵᱟᱭ
ᱵᱟ ᱵᱟ ᱟᱫᱚ ᱢᱮᱱᱠᱷᱟᱱ ᱚᱱᱟᱛᱮ ᱟᱫᱚ ᱚᱱᱟ ᱫᱚ ᱫᱟᱜ ᱡᱩᱫᱤ ᱛᱟᱸᱦᱮᱱ ᱜᱮᱭᱟ ᱢᱮᱱᱠᱷᱟᱱ ᱟᱫᱚ ᱚᱱᱠᱟ ᱡᱚᱵᱮᱭᱮᱱ ᱜᱮ ᱟᱫᱚ ᱥᱮᱭᱟᱭᱮᱱ ᱜᱮ ᱟᱫᱚ ᱯᱚᱝᱼᱮᱱ ᱜᱮ
ᱟᱫᱚ ᱜᱚᱝᱠᱮ ᱟᱨᱤ ᱵᱤᱞᱤᱜ ᱨᱮ ᱡᱩᱫᱤ ᱚᱝᱠᱟᱭ ᱠᱷᱟᱱ ᱫᱚ ᱚᱱᱮ ᱵᱤᱞᱤ ᱚᱠᱛᱚ ᱟᱫᱚ ᱵᱟᱝ ᱵᱤᱞᱤᱜ ᱛᱟᱹᱨ ᱞᱮᱱᱠᱷᱟᱱ ᱛᱚᱦᱚᱸ ᱵᱟᱵᱮᱱ ᱜᱮᱫ ᱫᱟᱲᱮᱭᱟᱜᱼᱟ ᱥᱮ ᱱᱤᱛᱚᱜ ᱫᱚ ᱢᱮᱥᱤᱱ ᱠᱚᱦᱚᱸ ᱟᱭᱢᱟ ᱩᱰᱩᱠ ᱦᱩᱭᱩᱜ ᱠᱟᱱᱟ ᱟᱯᱮ ᱴᱚᱴᱷᱟ ᱠᱚᱨᱮ ᱫᱚ ᱧᱮᱞᱚᱜᱼᱟ ᱢᱟᱱᱮ ᱚᱱᱠᱟᱱᱟᱜ ᱠᱷᱮᱛ ᱠᱚᱨᱮ ᱫᱚ ᱢᱮᱥᱤᱱ ᱠᱚᱛᱮ ᱠᱚ ᱜᱮᱫᱟ ᱥᱮ ᱪᱮᱜᱞᱮᱠᱟ
ᱦᱳᱭ ᱦᱳᱭ ᱜᱚᱝᱠᱮ ᱟᱞᱮ ᱥᱮᱱ ᱫᱚ ᱚᱱᱠᱟ ᱚᱝᱠᱟ ᱢᱮᱥᱤᱱ ᱠᱚᱛᱮ ᱜᱮ ᱜᱮᱫ ᱠᱚᱫᱚ
ᱛᱟᱦᱞᱮ ᱜᱚᱝᱠᱮ ᱟᱯᱮᱥᱮᱱ ᱫᱚ ᱚᱱᱠᱟ ᱢᱮᱥᱤᱱ ᱜᱟᱹᱰᱤ ᱠᱚ ᱚᱱᱠᱟ ᱫᱚ ᱵᱟᱝ ᱪᱟᱞᱟᱜ ᱜᱮᱭᱟ ᱥᱮ ᱪᱮᱫ ᱞᱮᱠᱟ
ᱵᱟᱵᱟ ᱟᱞᱮᱥᱮᱱ ᱫᱚ ᱢᱮᱥᱤᱱ ᱯᱟᱹᱛᱤ ᱠᱚᱫᱚ ᱵᱟᱝ ᱪᱟᱞᱟᱣ ᱠᱟᱱᱟ ᱟᱫᱚ ᱚᱱᱟ ᱨᱮᱱᱟᱜ ᱠᱟᱨᱚᱱ ᱫᱚ ᱠᱚᱫᱚ ᱦᱩᱭᱩᱜ ᱠᱟᱱᱟ ᱟᱲᱮ ᱜᱚᱝᱠᱮ ᱱᱚᱛᱮ ᱫᱚ ᱟᱹᱰᱤ ᱞᱟᱹᱴᱩ ᱞᱟᱹᱴᱩ ᱟᱲᱮ ᱠᱟᱱᱟ ᱛᱟᱯᱚᱨᱮ ᱦᱮᱸ ᱩᱱᱟᱹᱜ ᱞᱟᱹᱴᱩ ᱜᱟᱹᱰᱤ ᱠᱚ ᱟᱫᱚ ᱵᱟᱝ ᱠᱚ ᱥᱟᱸᱵᱟᱣ ᱞᱟᱹᱜᱤᱫᱚᱜᱼᱟ ᱟᱲᱮ ᱩᱱᱟᱹᱜ ᱞᱟᱹᱴᱩ ᱞᱟᱹᱴᱩ ᱟᱲᱮ ᱥᱮ
ᱦᱳᱭ ᱦᱳᱭ ᱦᱳᱭ
ᱟᱫᱚ ᱚᱱᱱᱟ ᱠᱷᱟᱹᱛᱤᱨ ᱟᱛᱮ ᱦᱟᱸᱜ
ᱟᱞᱮ ᱥᱮᱱ ᱫᱚ ᱜᱚᱝᱠᱮ ᱚᱱᱟ ᱡᱚᱛᱚ ᱠᱤᱪᱷᱩ ᱜᱮ ᱚᱱᱠᱟ ᱪᱮᱫ ᱵᱤᱱ ᱞᱟᱹᱭᱟ ᱟᱫᱚ ᱵᱚᱛᱚᱨ ᱡᱟᱞᱟᱼᱼ ᱡᱩᱫᱤ ᱫᱟᱜ ᱨᱤᱢᱤᱞ ᱠᱚ ᱚᱱᱠᱟ ᱧᱮᱞᱚᱜ ᱠᱷᱟᱱ ᱾ ᱟᱫᱚ ᱢᱮᱱᱠᱷᱟᱱ ᱟᱫᱚ ᱩᱱ ᱡᱚᱠᱷᱚᱱ ᱫᱚ ᱵᱚᱛᱚᱨ ᱡᱟᱞᱟ ᱪᱟᱬ ᱧᱚᱜ ᱜᱮ ᱚᱱᱠᱟ ᱢᱮᱥᱤᱱ ᱠᱚᱛᱮ ᱜᱮ ᱾
ᱦᱳᱭ ᱾ ᱟᱫᱚ ᱜᱚᱝᱠᱮ ᱞᱤᱧ ᱞᱟᱹᱭᱮᱫᱼᱟᱼᱼ
ᱦᱳᱭ ᱦᱳᱭ ᱾
ᱟᱯᱮ ᱢᱟ ᱢᱮᱥᱤᱱ ᱠᱚᱛᱮ ᱯᱮᱻ ᱜᱮᱫ ᱦᱚᱪᱚᱭ ᱟᱫᱚ ᱛᱟᱦᱚᱞᱮ ᱜᱚᱝᱠᱮ ᱟᱞᱮᱼᱼ ᱴᱚᱴᱷᱟ ᱠᱚᱨᱮᱱ ᱧᱮᱞ ᱟᱠᱟᱫ ᱠᱚᱣᱟ ᱞᱤᱧᱼᱼ ᱱᱟᱢᱟᱞ ᱠᱟᱹᱢᱤ ᱜᱮᱠᱚ ᱪᱟᱞᱟᱜᱼᱟ ᱫᱚᱢᱮ ᱟᱨᱠᱤ ᱛᱟᱦᱚᱞᱮ ᱱᱩᱠᱩ ᱫᱚ ᱜᱚᱝᱠᱮ ᱦᱩᱲᱩ ᱫᱚᱼᱼ ᱚᱠᱟ ᱨᱮᱱᱟᱜ ᱠᱚ ᱤᱨᱟ ᱟᱯᱮ ᱢᱟᱚᱛᱚ ᱱᱚᱝᱠᱟ ᱞᱮᱠᱟᱛᱮ ᱤᱭᱟᱹ ᱨᱮᱱᱟᱜ ᱦᱮᱸ ᱱᱚᱣᱟ ᱢᱮᱥᱤᱱ ᱛᱮᱯᱮ ᱤᱨ ᱦᱚᱪᱚᱭᱟ ᱥᱮ ᱯᱮ ᱫᱟᱞ ᱦᱚᱪᱚᱭᱟ ᱟᱫᱚ ᱛᱟᱦᱞᱮ ᱟᱞᱮ ᱠᱚᱨᱮᱱ ᱚᱱᱟ ᱜᱮᱞᱤᱧ ᱞᱟᱹᱭ ᱮᱫᱟ ᱩᱱᱠᱩ ᱫᱚ ᱪᱮᱫ ᱦᱩᱲᱩ ᱠᱚ ᱜᱮᱫ ᱫᱟ?
ᱟᱫᱚ ᱜᱚᱝᱠᱮ ᱩᱱᱠᱩ ᱫᱚ ᱦᱩᱲᱩ ᱠᱚ ᱤᱨᱟ ᱵᱚᱞᱛᱮ ᱥᱟᱵ ᱠᱟᱜ ᱵᱤᱱᱼᱼ ᱟᱞᱮ ᱠᱚᱫᱚ ᱜᱚᱢᱠᱮ ᱚᱱᱠᱟ ᱦᱚᱲ ᱠᱚᱫᱚ ᱵᱟᱝᱞᱮ ᱧᱟᱢ ᱟᱠᱟᱫ ᱠᱚᱣᱟ ᱥᱮ ᱪᱮᱫ ᱞᱮᱠᱟᱼᱼ
ᱦᱚᱸ ᱾
ᱟᱫᱚ ᱢᱮᱱᱠᱷᱟᱱ ᱥᱟᱵ ᱠᱟᱜ ᱵᱤᱱ ᱩᱱᱠᱤᱱ ᱮᱴᱟᱜ ᱠᱤᱪᱷᱩ ᱦᱚᱲ ᱠᱚ ᱦᱮᱡ ᱟᱠᱟᱱᱟ ᱠᱟᱹᱢᱤ ᱠᱚ ᱚᱱᱟ ᱠᱚ ᱡᱟᱭᱜᱟ ᱨᱮᱼᱼ ᱢᱮᱱᱠᱷᱟᱱ ᱥᱟᱵ ᱠᱟᱜ ᱵᱤᱱ ᱩᱱᱠᱤᱱ ᱫᱚ ᱮᱴᱟᱜ ᱠᱤᱥᱟᱬᱟᱜ ᱠᱚ ᱠᱟᱹᱢᱤᱭᱮᱫᱟ ᱩᱱᱠᱩ ᱫᱚ ᱾
ᱦᱳᱭ ᱦᱳᱭ ᱾
ᱢᱮᱱᱠᱷᱟᱱ ᱟᱫᱚ ᱟᱹᱵᱤᱱ ᱥᱟᱵ ᱠᱟᱜ ᱵᱤᱱ ᱚᱱᱠᱟ ᱫᱟᱜ ᱨᱤᱢᱤᱞ ᱠᱚ ᱚᱱᱠᱟ ᱵᱚᱛᱚᱨ ᱧᱚᱜ ᱠᱟᱱᱟ ᱾ ᱟᱫᱚ ᱩᱱ ᱡᱚᱠᱷᱚᱱ ᱟᱫᱚ ᱪᱤᱠᱟᱹᱭᱟᱵᱤᱱ ᱞᱚᱦᱚᱫ ᱛᱚ ᱵᱟᱵᱤᱱ ᱞᱚᱦᱚᱫ ᱦᱚᱪᱚᱭ ᱜᱮᱭᱟ ᱦᱟᱸᱜ ᱾
ᱵᱟᱝ ᱵᱟᱝ ᱵᱟᱝ ᱾
ᱟᱫᱚ ᱢᱮᱱᱠᱷᱟᱱ ᱟᱫᱚ ᱩᱱ ᱡᱚᱠᱷᱚᱡ ᱜᱮ ᱵᱚᱛᱚᱨ ᱡᱟᱞᱟ ᱠᱚ ᱨᱮᱜᱮ ᱢᱮᱥᱤᱱ ᱠᱚ ᱞᱟᱜᱟᱣ ᱦᱩᱭᱩᱜ ᱜᱮᱭᱟ ᱾ ᱦᱚᱲ ᱠᱚ ᱵᱟᱝᱠᱚ ᱧᱟᱢ ᱞᱮᱱᱠᱷᱟᱱ ᱚᱱᱠᱟ ᱨᱮ ᱾ ᱵᱟᱠᱷᱟᱱ ᱫᱚ ᱠᱟᱹᱢᱤ ᱠᱚᱫᱚ ᱦᱤᱡᱩᱜ ᱜᱮᱭᱟ ᱠᱚ ᱠᱟᱹᱢᱤ ᱠᱚ ᱠᱟᱹᱢᱤ ᱜᱮᱭᱟ ᱠᱚ ᱾
ᱦᱩᱸ ᱟᱞᱮ ᱴᱚᱴᱷᱟ ᱜᱚᱝᱠᱮ ᱟᱹᱰᱤ ᱟᱭᱢᱟ ᱠᱚ ᱪᱟᱞᱟᱜ ᱜᱮᱭᱟ ᱟᱯᱮ ᱫᱤᱥᱚᱢ ᱛᱮ ᱾ ᱟᱞᱮ ᱥᱮᱱ ᱫᱚ ᱚᱱᱠᱟ ᱠᱟᱹᱣᱰᱤ ᱟᱨᱡᱟᱣ ᱞᱟᱹᱜᱤᱫ ᱚᱱᱠᱟᱱᱟᱜᱼᱼ ᱢᱟᱱᱮ ᱵᱟᱭᱯᱟᱥ ᱡᱟᱦᱟᱸ ᱫᱚ ᱚᱱᱠᱟᱱᱟᱜ ᱫᱚ ᱵᱟᱹᱱᱩᱜ ᱟᱠᱟᱫ ᱛᱟᱞᱮᱭᱟ ᱟᱫᱚᱼᱼ ᱱᱚᱝᱠᱟ ᱠᱚ ᱟᱞᱮᱜᱮ ᱟᱞᱮ ᱴᱚᱴᱷᱟ ᱟᱞᱮ ᱢᱟᱱᱮ ᱟᱞᱮ ᱱᱤᱡᱮᱨᱟᱜ ᱜᱮ ᱪᱟᱸᱲ ᱧᱚᱜᱼᱼ ᱨᱚᱦᱚᱭ ᱵᱟᱲᱟ ᱠᱟᱛᱮᱜ ᱟᱨ ᱥᱮᱱᱚᱜ ᱟᱠᱚ ᱨᱚᱦᱚᱭ ᱟᱨᱠᱤ ᱱᱟᱢᱟᱞ ᱫᱤᱥᱚᱢ ᱾ ᱟᱫᱚ ᱚᱱᱠᱟ ᱞᱮᱠᱟᱛᱮ ᱞᱤᱧ ᱞᱟᱹᱭᱮᱫᱼᱟᱼᱼ ᱦᱩᱸ ᱦᱩᱲᱩ ᱤᱨ ᱠᱚᱦᱚᱸ ᱠᱚ ᱪᱟᱞᱟᱜ ᱟᱥᱮ ᱟᱫᱚ ᱟᱯᱮ ᱢᱟᱛᱚ ᱱᱚᱝᱠᱟ ᱱᱚᱝᱠᱟᱼᱼ ᱢᱮᱥᱤᱱ ᱠᱚᱛᱮ ᱯᱤᱨ ᱦᱚᱪᱚᱭᱟ ᱟᱫᱚ ᱚᱱᱟ ᱛᱮᱞᱤᱧ ᱞᱟᱹᱭᱮᱫᱼᱟ ᱾
ᱵᱟᱝᱟ ᱜᱚᱝᱠᱮ ᱟᱨᱦᱚ ᱟᱹᱰᱤᱜᱟᱱ ᱚᱱᱠᱟ ᱠᱤᱥᱟᱹᱬ ᱠᱚᱠᱚ ᱛᱟᱦᱮᱱᱟ ᱛᱚ ᱢᱮᱱᱠᱷᱟᱱᱼᱼ ᱟᱫᱚ ᱩᱱᱠᱩ ᱠᱚᱣᱟᱜ ᱠᱚ ᱠᱟᱹᱢᱤ ᱵᱟᱲᱟᱭᱟ ᱾ ᱦᱳᱭ ᱦᱳᱭ ᱾ ᱟᱫᱚ ᱜᱚᱢᱠᱮ ᱪᱮᱫ ᱵᱤᱱ ᱞᱟᱹᱭᱟ ᱚᱱᱟ ᱢᱮᱥᱤᱱ ᱛᱮ ᱤᱨ ᱠᱚᱦᱚᱸ ᱥᱮ ᱟᱹᱰᱤ ᱡᱩᱛ ᱥᱟᱺᱦᱤᱡ ᱫᱚ ᱜᱚᱢᱠᱮ ᱵᱟᱝ ᱜᱮᱞᱤᱧ ᱵᱩᱡᱷᱟᱹᱣᱟ ᱾
ᱦᱳᱭ ᱞᱟᱹᱭ ᱟᱠᱚ ᱥᱮ ᱪᱮᱫ ᱞᱮᱠᱟ ᱦᱩᱲᱩ ᱠᱚ ᱫᱚᱢᱮ ᱠᱚ ᱜᱮᱡᱮᱨᱚᱜᱼᱟ ᱾
ᱦᱳᱭ ᱜᱚᱝᱠᱮ ᱚᱱᱟ ᱠᱚ ᱠᱟᱹᱴᱤᱡ ᱢᱟᱱᱮ ᱚᱱᱟ ᱫᱚ ᱵᱷᱤᱛᱤᱨ ᱞᱚᱞᱚᱜᱼᱟᱥᱮ ᱟᱫᱚ ᱠᱷᱟᱱᱼᱼ ᱟᱫᱚ ᱚᱱᱟ ᱧᱮᱞᱟᱵᱤᱱ ᱪᱟᱦᱟᱵ ᱪᱟᱦᱟᱵᱚᱜᱼᱟ ᱚᱱᱟ ᱾
ᱦᱩᱸ ᱢᱟᱱᱮ ᱦᱟᱱᱮ ᱦᱩᱲᱩ ᱵᱚᱱ ᱵᱷᱟᱵᱽᱼᱼ ᱟᱨ ᱤᱭᱟᱹ ᱵᱷᱟᱵᱽ ᱛᱤᱠᱤ ᱞᱮᱠᱟ ᱵᱟᱝ?
ᱦᱳᱭ ᱦᱳᱭ ᱚᱱᱠᱟ ᱠᱟᱹᱴᱤᱡ ᱪᱟᱦᱟᱵ ᱜᱚᱫᱚᱜ ᱜᱮᱭᱟ ᱾
ᱦᱮᱸ ᱾
ᱟᱫᱚ ᱢᱮᱱᱠᱷᱟᱱ ᱪᱮᱫ ᱵᱤᱱ ᱞᱟᱹᱭᱟ ᱚᱱᱟ ᱢᱟ ᱮᱠ ᱦᱩᱭᱮᱱ ᱜᱮᱭᱟ ᱾
ᱦᱮᱸ ᱾
ᱟᱨᱚ ᱢᱮᱱᱠᱷᱟᱱ ᱚᱱᱮ ᱡᱟᱦᱟᱸ ᱵᱩᱥᱩᱵ ᱠᱚᱦᱚᱸ ᱜᱚᱢᱠᱮ ᱵᱟᱹᱵᱤᱱ ᱧᱟᱢ ᱫᱚ ᱾
ᱦᱩᱸ ᱦᱩᱸ
ᱚᱱᱟ ᱠᱚᱦᱚᱸ, ᱟᱫᱚ ᱢᱮᱱᱠᱷᱟᱱ ᱡᱟᱦᱟᱸᱭ ᱠᱚ ᱨᱮᱱ ᱜᱚᱝᱢᱠᱮ ᱚᱱᱠᱟ ᱡᱤᱱᱤᱥ ᱡᱚᱲᱟ ᱠᱚ ᱢᱮᱱᱟᱜ ᱠᱚᱣᱟᱜ ᱾ ᱢᱮᱱᱠᱷᱟᱱ ᱩᱱᱠᱩ ᱠᱚᱫᱚ ᱟᱨᱵᱱᱟᱫᱚ ᱠᱤᱨᱤᱧ ᱠᱟᱛᱮᱫ ᱫᱚ ᱦᱟᱸᱜ᱾ ᱪᱮᱫ ᱠᱟ ᱛᱤᱱᱟᱹᱜ ᱜᱟᱱ ᱠᱚ ᱞᱟᱹᱭ ᱟᱹᱵᱤᱱᱟ ᱦᱟᱸᱜ᱾ ᱚ ᱱᱤᱡᱮᱨᱟᱜ ᱛᱟᱦᱮᱱ ᱛᱩᱞᱩᱡ ᱜᱚᱝᱠᱮ, ᱚᱱᱠᱟ ᱢᱮᱥᱤᱱ ᱛᱮ ᱜᱮᱫ ᱦᱚᱪᱚ ᱞᱮᱠᱷᱟᱡ ᱫᱚ ᱚᱱᱟ ᱠᱚᱦᱚᱸ ᱵᱟᱝ ᱧᱟᱢᱚᱜ ᱜᱮᱭᱟ ᱛᱚ ᱾
ᱵᱟ ᱵᱟ᱾
ᱡᱩᱫᱤ ᱱᱤᱡᱮᱨᱟᱜ ᱛᱟᱦᱮᱱ ᱛᱟᱵᱤᱱᱟ ᱢᱮᱱᱠᱷᱟᱱ ᱟᱫᱚ᱾ ᱩᱱᱟᱹᱜ ᱟᱫᱚ ᱦᱟᱸᱰᱮ ᱱᱟᱸᱰᱮ ᱵᱟᱝ ᱯᱟᱸᱡᱟ ᱞᱟᱜᱟᱣ ᱵᱤᱱᱟ ᱥᱮ ᱡᱚᱢᱟᱜ ᱞᱟᱹᱜᱤᱫ᱾ ᱚᱲᱟᱜ ᱠᱚᱨᱮ ᱡᱤᱱᱤᱥ ᱡᱚᱲᱟ ᱠᱚ ᱛᱟᱦᱮᱱ ᱜᱮᱭᱟ ᱛᱚ᱾
ᱦᱳᱭ ᱦᱳᱭ ᱾
ᱦᱳᱭ ᱚᱱᱟ ᱜᱮ ᱾ ᱛᱟᱦᱚᱞᱮ ᱜᱚᱝᱠᱮ ᱟᱯᱮ ᱥᱮᱫ ᱫᱚ ᱚᱱᱟ ᱼᱼ ᱪᱟᱥ ᱠᱚᱫᱚ ᱪᱮᱫ ᱞᱮᱠᱟ ᱨᱮ ᱚᱱᱟ ᱠᱤᱨᱤᱧ ᱱᱟᱦᱮᱞ ᱥᱮ ᱚᱲᱟᱜ ᱠᱚ ᱨᱮᱱᱟᱜ ᱜᱮ᱾
ᱵᱟᱝ ᱜᱚᱝᱠᱮ ᱟᱞᱮ ᱫᱚ ᱦᱟᱸᱜ, ᱵᱟᱭᱟᱨ ᱠᱟᱰᱟ ᱠᱚ ᱰᱟᱝᱨᱤ ᱠᱚ ᱢᱮᱱᱟᱜ ᱟᱠᱟᱫ ᱠᱚ ᱛᱟᱞᱮᱭᱟ᱾ ᱱᱩᱝᱠᱩ ᱠᱚᱛᱮ ᱜᱮ ᱦᱟᱸᱜ ᱟᱞᱮ ᱫᱚ ᱦᱟᱸᱜ ᱞᱮ ᱥᱤ ᱵᱟᱲᱟᱭᱟ ᱟᱨ ᱠᱤ ᱾
ᱟᱪᱪᱷᱟ, ᱢᱮᱱᱠᱷᱟᱱ ᱚᱲᱟᱜ ᱱᱟᱦᱮᱞ ᱛᱮᱜᱮ ᱵᱟᱝ᱾ ᱚᱱᱠᱟ ᱴᱟᱠᱴᱚᱨ ᱠᱚᱫᱚ᱾ ᱚᱱᱟ ᱴᱚᱴᱷᱟ ᱠᱚᱨᱮ ᱫᱚ᱾ ᱚᱱᱠᱟ ᱴᱟᱠᱴᱚᱨ ᱠᱚᱫᱚ ᱵᱟᱝ ᱠᱚ ᱞᱟᱜᱟᱣ ᱜᱮᱭᱟ᱾
ᱞᱟᱜᱟᱣ ᱜᱮᱭᱟ ᱠᱚ ᱜᱚᱝᱠᱮ ᱡᱟᱦᱟᱸᱭ ᱠᱚᱫᱚ ᱠᱟᱹᱣᱰᱤ ᱠᱚ ᱢᱮᱱᱟᱜ ᱛᱟᱠᱚᱣᱟ᱾ ᱦᱟᱸᱜ, ᱦᱳᱭ᱾ ᱦᱮᱸ ᱟᱭᱢᱟ ᱧᱚᱜ ᱟᱨ ᱱᱮᱛᱟᱨ ᱫᱚ᱾ ᱡᱟᱹᱥᱛᱤ ᱠᱟᱭᱛᱮ ᱴᱮᱠᱴᱚᱨ ᱜᱮ ᱧᱮᱞ ᱫᱚ ᱧᱮᱞᱚᱜ ᱠᱟᱱᱟ᱾ ᱟᱞᱮ ᱱᱚᱣᱟ ᱴᱚᱴᱷᱟ ᱠᱚᱨᱮ ᱦᱚᱸ᱾ ᱟᱫᱚ ᱟᱨ ᱡᱟᱦᱟᱸᱭ ᱟᱭᱢᱟ ᱟᱭᱢᱟ ᱠᱷᱮᱛ ᱢᱮᱱᱟᱜ ᱟᱠᱟᱫ ᱛᱟᱭᱟ᱾ ᱡᱟᱦᱟᱸᱭ ᱫᱚ ᱩᱱᱤ ᱫᱚ ᱴᱮᱠᱴᱚᱨ ᱫᱚ ᱞᱟᱜᱟᱣ ᱞᱟᱜᱟᱣ ᱜᱮᱭᱟᱭ ᱟᱨ ᱟᱨ ᱵᱟᱠᱷᱟᱱ ᱫᱟᱜ ᱠᱚ ᱟᱸᱡᱮᱫ ᱪᱟᱵᱟ ᱜᱚᱫᱚᱜᱼᱟᱥᱮ, ᱟᱞᱮ ᱥᱮᱫ ᱫᱚ ᱚᱝᱠᱟ ᱫᱚ ᱫᱟᱜ ᱫᱚ ᱵᱟᱭ ᱛᱤᱸᱜᱩ ᱛᱟᱦᱮᱱᱟ ᱥᱮ᱾
ᱦᱳᱭ, ᱦᱳᱭ᱾
ᱟᱫᱚ ᱪᱮᱫ ᱵᱤᱱ ᱞᱟᱹᱭ ᱜᱚᱝᱠᱮ᱾ ᱱᱚᱶᱟ ᱟᱥᱟᱲ ᱵᱚᱸᱜᱟ ᱫᱤᱱ ᱠᱚᱫᱚ, ᱴᱨᱮᱠᱴᱚᱨ ᱡᱟᱦᱟᱸ ᱛᱤᱱᱟᱹᱜ ᱡᱟᱹᱥᱛᱤ ᱪ ᱩᱱᱟᱹᱜ ᱜᱮ ᱞᱟᱭᱤᱱ ᱵᱟᱝ ᱧᱟᱢᱚᱜ ᱠᱟᱱᱟ᱾
ᱦᱳᱭ ᱜᱚᱝᱠᱮ, ᱢᱮᱱᱠᱷᱟᱱ ᱟᱫᱚ ᱚᱱᱟ ᱫᱟᱜ᱾ ᱦᱳᱭ ᱦᱳᱭ ᱥᱤ ᱥᱤ ᱦᱚᱪᱚ ᱞᱟᱹᱜᱤᱫ ᱠᱚ ᱞᱟᱭᱤᱱ ᱠᱟᱜᱼᱟ ᱡᱮ, ᱟᱞᱮᱭᱟᱜ ᱞᱟᱦᱟᱛᱮ ᱚᱱᱠᱟ ᱥᱮ᱾ ᱛᱟᱦᱚᱞᱮ ᱜᱚᱝᱠᱮ ᱚᱱᱟ ᱱᱟᱦᱮᱞ ᱠᱚᱫᱚᱻ ᱪᱮᱫ ᱠᱟ, ᱚᱱᱟ ᱠᱤᱨᱤᱧ ᱱᱟᱦᱮᱞ ᱥᱮ ᱢᱟᱱᱮ ᱚᱱᱮ ᱡᱟᱦᱟᱸ ᱵᱟᱡᱟᱨ ᱠᱚᱨᱮ ᱧᱟᱢᱚᱜ ᱜᱮᱫᱚ, ᱚᱱᱟ ᱯᱷᱟᱞ ᱡᱟᱦᱟᱸ ᱠᱚ ᱞᱟᱹᱭ ᱫᱚ᱾
ᱟᱫᱚ ᱚᱱᱠᱟ
ᱚᱱᱠᱟ ᱥᱮ ᱚᱲᱟᱜ ᱠᱚᱨᱮ ᱵᱮᱱᱟᱣᱟᱜ ᱜᱮ᱾
ᱮᱸ ᱵᱮᱱᱟᱣ ᱟᱞᱮ ᱱᱤᱡᱮ ᱜᱮ ᱟᱫᱚ ᱾ ᱚᱱᱟ ᱯᱷᱟᱞ ᱠᱚᱫᱚ ᱦᱟᱸᱜ ᱞᱮ ᱠᱤᱨᱤᱧ ᱟᱹᱜᱩᱭᱟ᱾
ᱟᱪᱪᱷᱟ
ᱟᱨ ᱡᱟᱦᱟᱸ ᱠᱟᱴ ᱨᱮᱱᱟᱜ ᱛᱟᱦᱮᱱᱟ᱾ ᱚᱱᱟ ᱠᱟᱴᱷ ᱨᱮᱱᱟᱜ ᱫᱚ ᱟᱞᱮ ᱱᱤᱡᱮ ᱛᱮᱜᱮ ᱞᱮ ᱵᱮᱱᱟᱣᱟ᱾
ᱟᱪᱪᱷᱟ, ᱟᱪᱪᱷᱟ, ᱟᱪᱷᱟ ᱾ ᱢᱮᱱᱠᱷᱟᱱ ᱚᱱᱟ ᱚᱱᱮ ᱡᱟᱦᱟᱸ ᱨᱚᱠᱮᱴ ᱱᱟᱦᱮᱞ ᱠᱚ ᱞᱟᱹᱭ ᱮᱫ ᱫᱚ ᱜᱚᱝᱠᱮ᱾
ᱚᱱᱟ ᱦᱚᱸ ᱜᱚᱝᱠᱮ ᱵᱮᱱᱟᱜᱼᱟ᱾
ᱢᱮᱱᱟᱜ ᱜᱮᱭᱟ ᱵᱟᱝ?
ᱦᱩᱸ
ᱟᱪᱪᱷᱟ ᱢᱮᱱᱠᱷᱟᱱ, ᱚᱱᱟ ᱡᱮ ᱚᱱᱟ ᱵᱟᱨᱭᱟ ᱱᱟᱦᱮᱞ ᱞᱤᱧ ᱞᱟᱹᱭ ᱠᱮᱫ ᱫᱚ, ᱛᱟᱦᱚᱞᱮ ᱚᱠᱟᱴᱟᱜ ᱥᱮ ᱥᱤ ᱫᱚ ᱜᱚᱝᱠᱮ, ᱟᱵᱤᱱ ᱫᱚᱵᱤᱱ ᱢᱚᱱᱮᱭ ᱫᱟ ᱡᱩᱛ ᱥᱟᱹᱦᱤᱡ ᱦᱩᱭᱩᱜᱼᱟ᱾
ᱟᱫᱚ ᱜᱚᱝᱠᱮ ᱚᱱᱟ ᱫᱚ ᱦᱟᱥᱟ ᱩᱯᱚᱨ ᱦᱚᱸ ᱱᱤᱨᱼᱼ